ᱜᱚᱝᱠᱮ ᱥᱟᱹᱜ, ᱦᱳᱭ ᱡᱚᱦᱟᱨ ᱜᱮ ᱥᱟᱹᱜᱩᱱ ᱡᱚᱦᱟᱨ᱾
ᱚᱸ᱾ ᱟᱨ ᱪᱮᱫ ᱵᱤᱱ ᱪᱤ
ᱜᱤᱛᱤᱡ ᱦᱮᱸ ᱜᱤᱛᱤᱡ ᱱᱟᱞᱤᱧ᱾
ᱮᱸ ᱜᱤᱛᱤᱡ ᱠᱟᱛᱮᱜ ᱜᱮ ᱦᱚᱸᱜᱚᱭ ᱞᱟᱝ ᱜᱟᱞᱢᱟᱨᱟᱣᱜ ᱠᱟᱱᱟ, ᱟᱫᱚ ᱞᱟᱹᱭ ᱵᱮᱱ ᱪᱮᱫ ᱞᱮᱠᱟ ᱡᱤᱣᱤ ᱦᱚᱲᱢᱚ ᱠᱚ?
ᱦᱮᱸ ᱱᱟᱯᱟᱭ ᱵᱟᱲᱟ ᱜᱮ᱾ ᱟᱵᱮᱱ ᱜᱮ ᱪᱮᱫᱞᱮᱠᱟ?
ᱦᱳᱭ ᱟᱹᱞᱤᱧ ᱦᱚᱸ ᱟᱨ ᱚᱲᱟᱜ ᱠᱚᱨᱮᱱ ᱦᱚᱸ ᱡᱚᱛᱚ ᱱᱟᱯᱟᱭ ᱜᱮ ᱢᱮᱱᱟᱜ ᱛᱟᱞᱮᱭᱟ ᱱᱟᱸᱜ᱾ ᱪᱟᱸᱫᱳ ᱵᱟᱵᱟᱣᱟᱜ ᱟᱥᱤᱨᱵᱟᱫᱽ ᱛᱮ᱾
ᱟᱪᱪᱷᱟ᱾ ᱟᱫᱚᱧ ᱢᱮᱱᱮᱫ ᱠᱟᱱ ᱫᱚ ᱚᱱᱛᱮ ᱪᱮᱫ ᱞᱮᱠᱟ ᱫᱟᱜ ᱵᱟᱲᱟᱭᱮᱫᱟ ᱥᱮ ᱵᱟᱝ ᱦᱩᱲᱩ ᱠᱚ ᱨᱚᱦᱚᱭ ᱵᱟᱲᱟ ᱦᱩᱭᱱᱟ ᱥᱮ ᱵᱟᱝ᱾
ᱵᱮᱥ ᱟᱹᱰᱤ ᱛᱚ ᱵᱮᱥ ᱜᱮ ᱫᱟᱜ ᱮᱛᱽᱛᱟᱦᱮᱱᱟ ᱟᱹ ᱨᱚᱦᱚᱭ ᱠᱟᱹᱢᱤ ᱠᱚᱫᱚ ᱯᱟᱨᱟ ᱪᱟᱵᱟᱣ ᱠᱟᱱᱟ ᱱᱟᱦᱟᱜ ᱛᱷᱚᱲᱟ ᱫᱤᱱ ᱵᱟᱹᱠᱤ ᱢᱮᱱᱟᱜᱼᱟ ᱢᱤᱫ ᱦᱟᱯᱛᱟ ᱜᱟᱱ ᱪᱟᱵᱟᱭ ᱤᱱᱟᱹ ᱛᱮᱜᱮ᱾
ᱦᱮᱸ ᱦᱩᱸ᱾
ᱮᱠᱮᱱ ᱴᱮᱠᱴᱟᱨ ᱛᱮ ᱱᱮᱛᱟᱨ ᱢᱟ ᱥᱤᱭᱚᱜ ᱢᱟ ᱦᱩᱜᱩᱜ ᱠᱟᱱᱟ ᱥᱮ, ᱰᱟᱝᱨᱟ ᱠᱚ ᱛᱮᱢᱟ ᱟᱹᱰᱤ ᱠᱚᱢ ᱜᱮ ᱥᱤᱭᱳᱜ ᱦᱩᱭᱩᱜ ᱠᱟᱱᱟ᱾
ᱚᱸ ᱚᱱᱟ ᱫᱚ ᱥᱮᱫᱟᱭ ᱛᱟᱦᱮ ᱞᱮᱱᱟ ᱵᱟᱝ ᱰᱟᱝᱨᱟ ᱱᱟᱦᱮᱞ ᱠᱚᱫᱚ ᱱᱤᱛᱚᱜ ᱫᱚᱵᱚᱱ ᱛᱚᱞ ᱫᱚ ᱵᱟᱹᱱᱩᱜ ᱦᱟᱛᱟᱲᱟ ᱴᱨᱟᱠᱴᱟᱨ ᱠᱚᱛᱮ ᱛᱷᱳᱲᱟ ᱵᱚᱱ ᱥᱤᱭᱫᱟ᱾ ᱚᱸ ᱢᱟᱱᱮ ᱟᱹᱰᱤ ᱟᱸᱴᱜᱮ ᱩᱥᱟᱹᱨᱟᱜ ᱠᱟᱱᱟ᱾
ᱟᱹᱰᱤ ᱟᱸᱴ ᱩᱥᱟᱹᱨᱟᱜ ᱠᱟᱱᱟ ᱴᱷᱤᱠ ᱠᱟᱛᱷᱟ ᱠᱟᱱ ᱜᱮᱭᱟ, ᱢᱮᱱᱠᱷᱟᱱ
ᱦᱮᱸ᱾
ᱚᱝᱠᱟ ᱞᱟᱦᱟᱛᱮ ᱞᱮᱠᱟ ᱥᱮᱫᱟᱭ ᱞᱮᱠᱟ ᱡᱟᱦᱟᱸ ᱨᱟᱹᱥᱠᱟᱹ ᱛᱟᱦᱮᱸ ᱠᱟᱱᱟ ᱥᱮ ᱚᱝᱠᱟ ᱨᱟᱹᱥᱠᱟᱹ ᱫᱚ ᱱᱮᱛᱟᱨ ᱫᱚ ᱵᱟᱹᱱᱩᱜᱼᱟ ᱱᱟᱜ᱾
ᱦᱩᱸ᱾
ᱥᱮᱫᱟᱭ ᱫᱚ ᱵᱟᱹᱭᱦᱟᱹᱲ ᱨᱮ ᱢᱟᱱᱮ ᱡᱚᱛᱚ ᱦᱚᱲ ᱜᱮ ᱱᱟᱦᱮᱞ ᱛᱮᱠᱚ ᱥᱤᱭᱮᱫ ᱠᱟᱱ ᱛᱟᱦᱮᱱ ᱛᱮ ᱦᱟᱸᱰᱮ ᱦᱚᱸ ᱱᱟᱸᱰᱮ ᱦᱚᱸ ᱜᱚᱴᱟᱜᱮᱢ ᱠᱚᱭᱳᱜᱮᱭᱟ ᱢᱟᱱᱮ ᱜᱚᱴᱟᱜ ᱜᱮ ᱦᱚᱲ ᱠᱚ ᱧᱮᱞᱚᱜᱚᱜᱼᱟ, ᱟᱨᱦᱚᱸ ᱫᱟᱜᱟᱭ ᱡᱷᱩᱴᱩᱠ ᱡᱷᱩ ᱴᱩᱠ ᱢᱚᱸᱡᱽ ᱜᱮ ᱟᱹᱭᱠᱟᱹᱜ ᱠᱟᱱ ᱛᱟᱦᱮᱱᱟ ᱟᱨ ᱱᱤᱛ ᱱᱮᱛᱟᱨ ᱫᱚ ᱫᱚᱥ ᱵᱟᱨᱚ ᱡᱚᱱᱮᱢ ᱦᱟᱨᱞᱤ ᱠᱮᱫᱮᱭᱟᱥᱮᱢ, ᱠᱟᱢᱞᱟ ᱠᱮᱫᱮᱭᱟ᱾ ᱯᱤᱰᱷᱟᱹᱢ ᱢᱟᱹᱲᱤ ᱦᱚᱪᱚ ᱠᱮᱫᱮᱭᱟ ᱢᱤᱜ ᱫᱤᱱ ᱨᱮ ᱪᱟᱨ ᱯᱟᱸᱪ ᱵᱤᱜᱷᱟ ᱠᱚ ᱟᱲᱤᱭᱟ ᱨᱚᱦᱚᱭ ᱥᱳᱢᱚᱭ ᱦᱚᱸ ᱚᱝᱠᱟ ᱜᱮ ᱫᱚᱥ ᱡᱚᱱ ᱵᱤᱥ ᱡᱚᱱ ᱟᱹᱭᱩ ᱦᱚᱲᱮᱢ ᱧᱟᱢ ᱠᱮᱫᱮᱭᱟ ᱵᱟᱨ ᱫᱤᱱ ᱨᱮᱜᱮ ᱨᱚᱦᱚᱭ ᱠᱮᱫᱟ ᱪᱟᱵᱟᱭᱮᱱᱟ᱾ ᱢᱤᱫ ᱦᱟᱯᱛᱟ ᱨᱮᱜᱮ ᱠᱚᱢᱯᱞᱤᱴ ᱮᱫᱟᱠᱚ ᱦᱚᱲ᱾
ᱢᱤᱫ ᱦᱚᱸᱠᱠᱟ ᱜᱮᱭᱚᱱᱟ ᱯᱩᱨᱟᱹ ᱵᱟᱹᱭᱦᱟᱹᱲ ᱜᱮ ᱠᱚᱢᱯᱞᱤᱴ᱾
ᱠᱚᱢᱯᱞᱤᱴ ᱦᱮᱸᱻ ᱦᱮᱸᱻ ᱟᱞᱮᱭᱟᱜ ᱵᱟᱹᱭᱦᱟᱹᱲ ᱮᱴᱟᱜ ᱢᱤᱫ ᱦᱟᱯᱛᱟ ᱠᱷᱟᱱ ᱜᱮᱠᱚ ᱠᱚᱢᱯᱞᱤᱴ ᱠᱮᱫᱟ ᱠᱚ, ᱟᱹᱰᱤ ᱢᱤᱫ ᱵᱟᱨ ᱦᱚᱲᱜᱮ ᱦᱮᱱᱟᱜ ᱚᱱᱦᱟᱜ ᱟᱨ ᱵᱟᱠᱷᱟᱡ ᱪᱟᱵᱟᱭᱮᱱᱟ ᱟᱨ ᱡᱩᱫᱤ ᱡᱟᱦᱟᱸᱭ ᱵᱟᱭ ᱪᱟᱵᱟ ᱜᱚᱫᱟ ᱢᱟᱱᱮ ᱨᱚᱦᱚᱭ ᱮᱥᱮᱫ ᱞᱮᱱᱠᱷᱟᱱ ᱰᱟᱝᱨᱟ ᱪᱮᱟᱹᱛᱮᱭ ᱯᱟᱨᱚᱢᱮᱭᱟ?
ᱯᱮᱡ ᱢᱮᱱᱟᱜᱼᱟ
ᱛᱚ ᱦᱚᱲ ᱦᱚᱸ ᱢᱟᱱᱮ ᱥᱟᱨᱮᱡ ᱠᱚ ᱵᱟᱭᱫᱷᱚ ᱛᱮ ᱢᱟᱱᱮ ᱴᱮᱠᱴᱷᱟᱠ ᱠᱚ ᱞᱟᱜᱟᱣ ᱮᱫᱟ
ᱦᱮᱸ ᱴᱷᱤᱠ ᱴᱷᱤᱠ ᱴᱷᱤᱠ ᱟᱫᱚ ᱜᱚᱢᱠᱮ ᱞᱤᱧ ᱢᱮᱱ ᱮᱫᱟ ᱵᱚᱞᱮ ᱟᱫᱚ ᱵᱚᱞᱮ ᱚᱱᱤ ᱦᱩᱲᱩ ᱦᱩᱲᱩ ᱦᱩᱲᱩ ᱟᱨ ᱪᱮᱫ ᱠᱚ ᱯᱷᱟᱥᱚᱞ ᱚᱲᱟᱜ ᱨᱮᱫᱚ ᱪᱮᱫ ᱠᱚ ᱯᱷᱚᱥᱚᱞ ᱯᱮ ᱞᱟᱜᱟᱣ ᱵᱟᱲᱟᱭᱟ ᱟᱨ?
ᱞᱟᱴᱩ ᱪᱟᱥ ᱫᱚ ᱦᱩᱭᱩᱜ ᱠᱟᱱ ᱜᱮᱭᱟ ᱱᱟᱦᱟᱜ
ᱦᱩᱲᱩ ᱠᱷᱚᱡ ᱮᱴᱟᱜ ᱫᱚ ᱢᱮᱱᱟᱜ ᱜᱮᱭᱟ ᱦᱮᱸ ᱛᱩᱲᱤ ᱛᱤᱞᱢᱤᱧ ᱮᱢᱟᱱ ᱠᱚᱞᱮ ᱪᱟᱥ ᱜᱮᱭᱟ
ᱱᱷᱟᱜ ᱱᱚᱝᱠᱟ ᱵᱟᱞᱤᱧ ᱵᱩᱡᱷᱟᱹᱣ ᱞᱮᱫᱟ ᱪᱮᱫ ᱜᱮ?
ᱛᱩᱲᱤ ᱛᱤᱞᱢᱤᱧ ᱮᱢᱟᱱ ᱛᱮ ᱛᱩᱲᱤ ᱛᱤᱞᱢᱤᱧ ᱡᱟᱣ ᱜᱩᱦᱩᱢ ᱠᱚ ᱯᱚᱫᱮ ᱠᱚ ᱟᱨ ᱚᱱᱟ ᱯᱟᱴᱟ ᱠᱚ ᱪᱟᱥ ᱫᱤᱱ ᱠᱟᱱᱟ ᱥᱮ ᱦᱚᱭ
ᱠᱚᱫᱮ ᱦᱚᱸ ᱛᱟᱞᱦᱮ ᱪᱟᱥ ᱫᱚ ᱦᱩᱭᱩᱜ ᱠᱟᱱ ᱜᱮᱭᱟ?
ᱦᱳᱭ
ᱩᱸ ᱟᱫᱚ ᱢᱮᱱᱮᱫ ᱠᱟᱱ ᱪᱚᱧ ᱜᱚᱝᱠᱮ ᱟᱫᱚ ᱠᱚᱫᱮ ᱯᱤᱪ ᱵᱚᱞᱮ ᱟᱹᱰᱤ ᱟᱸᱴᱞᱮ ᱟᱸᱡᱚᱢ ᱵᱟᱲᱟ ᱠᱟᱫᱟ ᱟᱫᱚ ᱮᱸ ᱟᱹᱰᱤ ᱥᱮᱫᱟᱭ ᱧᱚᱜ ᱨᱮᱞᱮ ᱟᱸᱡᱚᱢ ᱵᱟᱲᱟ ᱣᱟᱠᱟᱫ ᱱᱮᱛᱟᱨ ᱠᱚ ᱵᱮᱱᱟᱣ ᱵᱟᱲᱟ ᱮᱫᱟ ᱥᱮ ᱪᱮᱫ ᱞᱮᱠᱟ?
ᱦᱮᱸ ᱟᱞᱮ ᱥᱮᱫ ᱫᱚ ᱵᱮᱱᱟᱣ ᱜᱮᱭᱟ ᱠᱚ᱾ ᱚᱠᱚᱭ ᱠᱚ ᱠᱚᱫᱮ ᱠᱚ ᱪᱟᱥ ᱜᱮᱭᱟ ᱩᱱᱠᱩ ᱫᱚᱠᱚ ᱵᱮᱱᱟᱣ ᱜᱮᱭᱟ ᱟᱨ ᱚᱠᱚᱭ ᱠᱚ ᱵᱟᱠᱚ ᱪᱟᱥ ᱟᱫᱚ ᱚᱠᱚᱭ ᱠᱚᱪᱚᱝ ᱠᱤᱨᱤᱧ ᱠᱟᱛᱮᱫ ᱠᱚ ᱤᱫᱤ ᱜᱮᱭᱟ ᱥᱮ
ᱮᱸᱻ ᱦᱮᱸ ᱮᱸᱻ ᱦᱮᱸ ᱟᱫᱚ ᱪᱮᱫ ᱞᱮᱠᱟ ᱚᱱᱟ ᱥᱤᱵᱤᱞ ᱜᱮᱭᱟ ᱥᱮ ᱪᱮᱫᱽ ᱞᱮᱠᱟ ᱤᱧ ᱢᱟ ᱟᱸᱡᱚᱢ ᱵᱟᱲᱟ ᱟᱠᱟᱫᱟ ᱡᱚᱢ ᱫᱚ ᱵᱟᱞᱤᱧ ᱡᱚᱢ ᱵᱟᱲᱟ ᱟᱠᱟᱫᱟ ᱵᱚᱞᱮ ᱠᱷᱚᱫᱮ ᱯᱤᱴᱷᱟᱹ ᱵᱚᱞᱮ ᱥᱮᱫᱟᱭ ᱠᱚ ᱡᱚᱢᱮᱫ ᱠᱟᱱ ᱛᱟᱸᱦᱮᱫ ᱩᱱᱟᱹᱜᱟᱱ ᱟᱸᱡᱚᱢ ᱵᱟᱲᱟ ᱟᱠᱟᱫᱟ
ᱟᱫᱚ ᱛᱤᱱ ᱥᱟᱞᱟᱥ ᱨᱮ ᱡᱚᱢ ᱫᱚ ᱥᱤᱵᱤᱞ ᱜᱮᱭᱟ ᱥᱮ ᱟᱨ ᱠᱚᱫᱮ ᱢᱮᱱ ᱞᱮᱠᱷᱟᱡ ᱦᱮᱸ ᱛᱚ ᱢᱤᱫᱴᱮᱡ ᱢᱮᱰᱤᱥᱤᱱ ᱠᱟᱱᱟᱡᱮ ᱥᱚ ᱠᱟᱱᱟ ᱢᱤᱫ ᱴᱤᱡ ᱦᱚᱲᱢᱚ ᱨᱮ ᱡᱟᱦᱟᱸ ᱞᱚᱞᱚ ᱛᱟᱦᱮᱱᱟ ᱚᱱᱟ ᱞᱚᱞᱚ ᱫᱚᱭ ᱩᱰᱩᱠᱟ ᱚᱱᱟ ᱢᱮᱞᱮᱨᱤᱭᱟ ᱨᱩᱣᱟᱹ ᱠᱚᱫᱚ ᱚᱱᱟ ᱠᱚ ᱡᱚᱢ ᱞᱮᱠᱷᱟᱡ ᱫᱚ ᱟᱹᱰᱤ ᱠᱚᱢ ᱜᱮ ᱦᱩᱭᱩᱜᱼᱟ
ᱚᱸ ᱟᱪᱪᱷᱟ ᱟᱪᱷᱟ
ᱟᱫᱚ ᱢᱮᱰᱤᱥᱤᱱ ᱞᱮᱠᱟ ᱦᱚᱧ ᱠᱟ. ᱢᱤ ᱜᱮᱭᱟ
ᱢᱮᱰᱤᱥᱤᱱ ᱞᱮᱠᱟ ᱠᱟᱹᱢᱤᱭ ᱜᱮᱭᱟ ᱢᱟᱱᱮ ᱢᱮᱞᱮᱨᱤᱭᱟ ᱚᱱᱠᱟ ᱢᱟᱱᱮ ᱨᱩᱣᱟᱹ ᱠᱚ ᱟᱞᱳ ᱛᱟᱦᱮᱱ ᱢᱟ ᱵᱟᱝ ᱟᱨᱠᱤ ᱦᱩᱭᱩᱜ ᱨᱮᱱᱟᱜ ᱥᱚᱢᱵᱷᱚᱵᱱᱟ ᱦᱩᱭᱩᱜ ᱫᱚ ᱦᱩᱭᱩᱜ ᱜᱮᱭᱟ ᱢᱟᱱᱮ ᱥᱚᱢᱵᱷᱟᱵᱱᱟ ᱟᱹᱰᱤ ᱠᱚᱢᱟᱣ ᱜᱮᱭᱟ ᱾ᱥᱮ ᱪᱮᱫᱽ ᱵᱤᱱ ᱢᱮᱱ ᱮᱫᱟ?
ᱦᱚᱸ
ᱚᱸ ᱵᱷᱟᱞᱚ ᱯᱷᱚᱥᱚᱞ ᱠᱟᱱ ᱜᱮᱭᱟ ᱢᱟᱱᱮ ᱥᱮᱫᱟᱭ ᱦᱚᱲᱠᱚ ᱡᱚᱢ ᱵᱟᱟᱲᱮᱜ ᱠᱟᱱ ᱛᱟᱦᱮᱱᱟ ᱛᱚ ᱚᱱᱟᱠᱚᱫᱚ ᱴᱚᱱ ᱴᱚᱝ ᱠᱚ ᱫᱟᱦᱚᱭᱮ ᱠᱟᱱ ᱛᱟᱸᱦᱮᱫ ᱟᱨ ᱟᱵᱩ ᱦᱚᱧ ᱦᱟᱸᱜ
ᱠᱷᱚᱫᱮ ᱨᱮᱭᱟᱜ ᱦᱟᱺᱰᱤ ᱦᱚᱸᱠᱚ ᱫᱚᱦᱚᱭ ᱜᱮᱭᱟ ᱥᱮ ᱟᱸᱡᱚᱢ ᱠᱚᱫᱮ ᱨᱮᱭᱟᱜ ᱦᱟᱺᱰᱤ ᱦᱚᱸᱠᱚ ᱫᱚᱦᱚᱭ ᱜᱮᱭᱟ᱾
ᱛᱚ ᱧᱩ ᱵᱟᱲᱟ ᱦᱩᱭ ᱟᱠᱟᱱ ᱜᱮᱭᱟ ᱜᱚᱝᱠᱮ ᱦᱮᱸ ᱴᱩᱠᱩᱡ ᱴᱟᱺᱰᱤ ᱮᱱᱛᱮ ᱦᱮᱸ ᱧᱩ ᱵᱟᱲᱟ ᱦᱩᱭ ᱟᱠᱟᱱ ᱜᱮᱭᱟ?
ᱪᱮᱫ ᱠᱚᱫᱮ ᱦᱟᱺᱰᱤ?
ᱦᱮᱸ ᱦᱮᱸ
ᱵᱟᱝ ᱱᱮᱛᱟᱨ ᱫᱚ ᱚᱱᱟ ᱠᱚ ᱨᱮᱭᱟᱜ ᱫᱚ ᱵᱟᱠᱚ ᱫᱚᱦᱚᱭ ᱜᱮᱭᱟ ᱾ ᱱᱮᱛᱟᱨ ᱢᱟ ᱪᱟᱣᱞᱮ ᱨᱮᱭᱟᱜ ᱜᱮ ᱠᱚ ᱫᱚᱦᱚᱭ ᱜᱮᱭᱟ ᱥᱮ ᱾
ᱤᱧ ᱫᱤᱱᱤᱧ ᱟᱵᱮᱱ ᱢᱮᱱ ᱠᱮᱫᱟ ᱛᱚ ᱚᱠᱟ ᱥᱮᱫ ᱠᱚ ᱫᱚᱦᱚ ᱵᱟᱲ ᱜᱮ ᱦᱟᱸ ᱟᱫᱚ ᱥᱮᱫ ᱧᱩ ᱵᱟᱲᱟ ᱦᱩᱭ ᱠᱟᱱ ᱥᱮ ᱪᱮᱫ?
ᱥᱮᱫᱟᱭ ᱞᱮᱠᱟ ᱢᱟᱱᱮ ᱟᱹᱰᱤ ᱠᱚᱢ ᱠᱚ ᱪᱟᱥ ᱜᱮᱭᱟ᱾
ᱦᱮᱸ ᱚᱰᱤ ᱠᱩᱢᱟᱣ ᱠᱩᱢᱟᱣ ᱵᱮᱱ ᱟᱨᱠᱤ
ᱦᱳᱭ ᱾
ᱱᱮᱛᱟᱨ ᱫᱚ ᱵᱟᱵᱵᱚᱱ ᱪᱟᱥᱚᱜ ᱠᱟᱱᱟ ᱢᱟᱱᱮ ᱪᱮᱫ ᱮ ᱵᱮᱥᱤᱨ ᱵᱷᱟᱜᱽ ᱯᱨᱚᱯᱷᱤᱴ ᱰᱟᱹᱵᱟᱹᱞ ᱢᱟᱱᱮ ᱢᱟᱱᱮ ᱠᱟᱹᱣᱲᱤ ᱵᱟᱧᱪᱟᱣ ᱠᱟᱢᱟᱣ ᱞᱟᱹᱜᱤᱫ ᱛᱮ ᱢᱟᱱᱮ ᱚᱱᱠᱟ ᱢᱟᱱᱮ ᱡᱟᱢ ᱵᱟᱧᱪᱟᱜ ᱞᱮᱠᱟ ᱫᱚ ᱵᱟᱝᱼᱟ ᱢᱟᱱᱮ ᱵᱮᱥᱤᱨ ᱵᱷᱟᱜᱽ ᱫᱚ ᱯᱟᱭᱥᱟ ᱥᱮᱫ ᱜᱮ ᱢᱟᱱᱮ
ᱦᱮᱸ ᱱᱮᱛᱟᱨ ᱢᱟ ᱡᱚᱱᱰᱨᱟ ᱫᱟᱠᱟ ᱦᱚᱸ ᱵᱟᱠᱚ ᱡᱚᱢᱮᱫᱟ ᱥᱮ
ᱦᱮᱸ ᱦᱮᱸ ᱦᱮᱸ ᱾ ᱦᱮᱸ ᱦᱮᱸᱻᱻᱻᱻ
ᱞᱟᱦᱟ ᱛᱮᱫᱚ ᱡᱚᱸᱰᱨᱟ ᱫᱟᱠᱟ ᱠᱚ ᱡᱚᱢᱮᱫ ᱠᱟᱱ ᱛᱟᱦᱮᱱᱟ ᱡᱚᱸᱰᱨᱟ ᱨᱟᱯᱟᱜ ᱠᱚ ᱡᱟ ᱜᱮ ᱮᱢᱟᱱ ᱪᱮᱫ ᱠᱚ ᱪᱚᱝ ᱠᱟᱭᱨᱟ ᱛᱤᱠᱤ ᱠᱚ ᱪᱮᱫ ᱠᱚ ᱪᱚᱝ ᱾
ᱱᱮᱛᱟᱨ ᱫᱚ ᱰᱷᱮᱨ ᱠᱷᱚᱡ ᱫᱚ ᱢᱟᱱᱮ ᱯᱚᱨᱤᱵᱚᱨᱛᱚᱱ ᱨᱮ ᱦᱮᱡ ᱟᱹᱜᱩ ᱠᱟᱱᱟ ᱱᱟᱜ ᱫᱤᱥᱚᱢ ᱠᱚ ᱦᱚᱸ ᱾ ᱟᱨ ᱟᱵᱚᱣᱟᱜ ᱥᱚᱢᱟᱡᱽ ᱨᱮᱦᱚᱸ ᱠᱷᱟᱹᱞᱤ ᱮᱠᱢᱟᱛᱨᱚ ᱟᱵᱚ ᱵᱤᱡᱱᱮᱥ ᱞᱟᱭᱤᱱ ᱨᱮ ᱵᱟᱵᱚᱱ ᱯᱷᱮᱰ ᱠᱟᱱᱟ ᱤᱱᱟᱹᱜᱤ ᱾
ᱦᱮᱸ᱾ ᱵᱤᱡᱽᱱᱮᱥ ᱞᱟᱭᱤᱱ ᱨᱮ ᱡᱚᱛᱚ ᱠᱷᱚᱡ ᱡᱚᱛᱚ ᱞᱟᱭᱤᱱ ᱨᱮᱜᱮ ᱢᱮᱱᱟᱜ ᱵᱚᱱᱟ ᱠᱤᱱᱛᱩ ᱢᱟᱱᱮ ᱵᱤᱡᱽᱱᱮᱥ ᱞᱟᱭᱤᱱ ᱨᱮ ᱵᱟᱵᱚᱱ ᱪᱟᱞᱟᱣ ᱫᱟᱲᱮᱭᱟᱜ ᱠᱟᱱᱟ ᱾
ᱢᱟᱱᱮ ᱵᱤᱡᱽᱱᱮᱥ ᱞᱟᱭᱤᱱ ᱨᱮ ᱱᱚᱝᱠᱟᱛᱮ ᱵᱟᱵᱚᱱ ᱪᱟᱞᱟᱜ ᱠᱟᱱᱟ ᱾ ᱟᱵᱚᱣᱟᱜ ᱥᱤᱠᱡᱷᱟ ᱚᱵᱷᱟᱵ ᱢᱮᱱᱟᱜᱼᱟ ᱥᱮ ᱾ ᱚᱱᱟ ᱥᱤᱠᱷᱟ ᱚᱵᱷᱟᱵ ᱠᱟᱨᱚᱱ ᱛᱮ ᱟᱵᱚ ᱵᱟᱵᱚᱱ ᱪᱟᱞᱟᱣ ᱛᱤᱭᱳᱜ ᱫᱟᱲᱮᱭᱟᱜ ᱠᱟᱱᱟ ᱾
ᱥᱤᱠᱷᱟᱨ ᱚᱵᱷᱟᱵ ᱟᱨ ᱱᱚᱱᱛᱮ ᱚᱱᱠᱟ ᱢᱟᱱᱮ ᱠᱟᱹᱣᱰᱤ ᱠᱚᱦᱚᱸ ᱥᱮᱨᱚᱠᱚᱢ ᱵᱟᱝ ᱟᱨᱠᱤ ᱤᱭᱟᱹ ᱠᱟᱛᱮ ᱦᱚᱸ ᱚᱱᱮ ᱜᱩᱱ ᱱᱤᱪᱷᱩᱜ ᱠᱚ ᱵᱚᱞᱮ ᱯᱟᱥᱮᱡ ᱞᱚᱥ ᱦᱩᱭ ᱞᱮᱱᱠᱷᱟᱱ ᱟᱨ ᱪᱤᱠᱟᱛᱮᱵᱚ ᱨᱤᱠᱚᱵᱷᱟᱨᱟ ᱦᱮᱸ ᱥᱮ ᱵᱟᱝ ᱾
ᱟᱫᱚ ᱞᱟᱦᱟ ᱠᱷᱚᱡ ᱜᱮ ᱚᱱᱟ ᱞᱚᱥ ᱨᱮᱭᱟᱜ ᱪᱤᱱᱛᱟᱹ ᱞᱮᱠᱷᱟᱡ ᱫᱚ ᱵᱟᱝ ᱦᱩᱭᱩᱜᱜᱼᱟ ᱛᱚ ᱞᱚᱥ ᱫᱚ ᱦᱩᱭᱩᱜ ᱜᱮᱭᱟ ᱾ ᱟᱨ ᱦᱚᱲ ᱫᱚ ᱢᱟᱱᱮ ᱦᱮᱸ ᱯᱚᱭᱥᱟ ᱴᱟᱠᱟ ᱚᱵᱷᱟᱵ ᱫᱚ ᱢᱟᱱᱮ ᱟᱵᱚ ᱞᱳᱱ ᱩᱰᱩᱠ ᱥᱮ ᱞᱳᱱ ᱦᱟᱛᱟᱣ ᱦᱚᱸ ᱵᱟᱵᱚᱱ ᱵᱟᱲᱟᱭ ᱜᱮᱭᱟ ᱥᱮ ᱾ ᱚ ᱚᱸᱰᱮ ᱵᱚᱱ ᱢᱮᱱᱟ ᱵᱚᱞᱮ ᱪᱮᱠᱟ ᱛᱤᱧ ᱨᱩᱣᱟᱹᱲᱟ ᱯᱟᱭᱥᱟᱧ ᱩᱰᱩᱠᱟ ᱤᱱᱟᱹᱜ ᱰᱷᱮᱨ ᱴᱟᱠᱟ ᱨᱩᱣᱟᱹᱲᱟᱹᱧ ᱠᱷᱚᱡ ᱟᱫᱚ ᱟᱢ ᱢᱚᱱᱮ ᱯᱟᱭᱥᱟ ᱩᱰᱩᱠ ᱠᱟᱛᱮ ᱜᱷᱟᱨᱚᱧᱡᱽ ᱨᱮᱢ ᱫᱚᱦᱚ ᱠᱟᱜ ᱠᱷᱟᱡ ᱫᱚ ᱵᱟᱭ ᱥᱟᱸᱜᱮᱜᱼᱟ ᱥᱮ ᱚᱱᱟ ᱯᱟᱭᱥᱟ ᱫᱚ ᱾ ᱧᱟᱢ ᱥᱟᱶ ᱥᱟᱶᱛᱮ ᱵᱤᱡᱽᱱᱮᱥ ᱫᱚ ᱠᱷᱩᱞᱟᱹᱣ ᱡᱩᱲᱟ ᱟᱨ ᱵᱤᱡᱽᱱᱮᱥ ᱠᱷᱩᱞᱟᱹᱣ ᱞᱟᱹᱜᱤᱫ ᱫᱚ ᱞᱟᱠ ᱴᱟ ᱴᱟᱠᱟ ᱫᱚ ᱵᱟᱝ ᱡᱩᱲᱟ ᱱᱤᱭᱟᱹ ᱡᱩᱜᱽ ᱨᱮ ᱫᱚᱥ ᱦᱟᱡᱟᱨ ᱜᱟᱱ ᱴᱟᱠᱟ ᱦᱮᱡ ᱠᱟᱛᱮᱜᱮ ᱢ ᱵᱤᱡᱽᱱᱮᱥ ᱮᱢ ᱠᱷᱩᱞᱟᱹᱣ ᱫᱟᱲᱮᱭᱟᱜᱼᱟ ᱛᱮ ᱠᱟᱹᱴᱤᱡ ᱠᱷᱚᱡ ᱜᱮ ᱥᱮ ᱞᱟᱹᱴᱩᱜᱼᱟ ᱾
ᱦᱩᱸ ᱦᱩᱸ ᱦᱩᱸ ᱾
ᱯᱨᱚᱛᱷᱚᱢ ᱨᱮᱫᱚ ᱚᱱᱠᱟ ᱢᱚᱸᱡᱽ ᱠᱟᱥᱴᱚᱢᱟᱨ ᱫᱚ ᱵᱟᱠᱚ ᱧᱟᱢᱚᱜᱼᱟ ᱾
ᱮᱸ
ᱚᱱᱟ ᱢᱤᱫ ᱦᱟᱯᱛᱟ ᱜᱟᱱ ᱥᱟᱦᱟᱣ ᱟ ᱥᱟᱦᱟᱣ ᱞᱮᱠᱷᱟᱡ ᱜᱮ ᱠᱚᱥᱴᱚ ᱞᱮᱱᱠᱟᱱᱡ ᱜᱮ ᱠᱟᱥᱴᱚᱢᱟᱨ ᱵᱟᱹᱭ ᱵᱟᱹᱭᱛᱮ ᱟᱜ ᱠᱚ ᱴᱷᱤᱠ ᱠᱚ ᱵᱩᱡᱷᱟᱹᱣᱟ ᱱᱚᱰᱮ ᱱᱚᱝᱠᱟᱱᱟᱜ ᱫᱚᱠ ᱵᱟᱨ ᱢᱮᱱᱟᱜᱼᱟ
ᱦᱩᱸ ᱦᱩᱸ ᱦᱩᱸ. ᱟᱫᱚ ᱜᱚᱝᱠᱮ ᱞᱤᱧ ᱢᱮᱱ ᱮᱫ ᱠᱟᱱ ᱡᱮ ᱵᱚᱞᱮ ᱵᱚᱞ ᱜᱟᱛᱮ ᱫᱚ ᱥᱩᱨᱩᱭᱮᱱᱟ ᱥᱮ ᱵᱟᱝ ᱥᱮ ᱪᱮᱫ ᱞᱮᱠᱟ ᱚᱱᱛᱮ ᱫᱚ ᱵᱚᱞ ᱜᱟᱛᱮ ᱦᱩᱭ ᱵᱟᱲᱟᱜ ᱟ ᱥᱮ ᱵᱟᱝ ᱥᱮ ᱪᱮᱫ ᱞᱮᱠᱟ?
ᱱᱤᱭᱟᱹ ᱚᱠᱛᱮ ᱨᱮᱫᱚ ᱵᱚᱞ ᱜᱟᱛᱮ ᱞᱟᱦᱟᱛᱮ ᱡᱟᱦᱟᱸ ᱦᱩᱭᱩᱜ ᱠᱟᱱ ᱛᱟᱦᱮᱱᱟ ᱚᱱᱠᱟ ᱫᱚ ᱵᱟᱹᱱᱩᱜᱼᱟ ᱾ ᱱᱚᱜ ᱚᱭ ᱨᱚᱦᱚᱭ ᱠᱚ ᱩᱛᱵᱟ ᱵᱟᱝ ᱪᱟᱵᱟ ᱣᱟᱠᱟᱱᱟ ᱛᱚ
ᱦᱮᱸ ᱦᱮᱸ
ᱚᱠᱚᱭ ᱠᱚᱣᱟᱜ ᱵᱟᱹᱭᱦᱟᱹᱲ ᱨᱮᱭᱟᱜ ᱟᱥᱟ ᱢᱟ ᱡᱟᱯᱟᱭ ᱫᱟᱜ ᱩᱥᱟᱨᱟ ᱨᱮᱱᱟ ᱠᱮᱱᱮᱞ ᱫᱟᱜ ᱟᱥᱟᱜ ᱠᱟᱱ ᱛᱮ ᱚᱱᱟ ᱠᱚᱨᱮ ᱫᱚ ᱪᱟᱵᱟ ᱠᱮᱫᱟ ᱠᱚᱹ ᱛᱚ ᱜᱷᱩᱴᱩ ᱪᱟᱥ ᱚᱠᱚᱭ ᱠᱚᱣᱟᱜ ᱪᱚ ᱢᱮᱱᱟᱜ ᱜᱮᱭᱟ ᱥᱮ ᱚᱠᱴᱳᱵᱚᱨ ᱦᱚᱲ ᱜᱮᱠᱚ ᱚᱱᱟ ᱠᱚᱨᱮ ᱱᱚᱜᱚᱭ
ᱦᱩᱸ
ᱥᱮᱨᱢᱟ ᱫᱟᱜ ᱛᱮ ᱨᱚᱦᱚᱣ ᱵᱟᱲᱟᱣ ᱦᱚᱣᱠᱟᱱᱟ ᱟᱫᱚ ᱚᱱᱟ ᱠᱚᱨᱮ ᱠᱚ ᱨᱚᱦᱚᱭ ᱵᱟᱲᱟᱭᱮᱫ ᱠᱟᱱ ᱜᱮᱭᱟ ᱮᱸ ᱚᱱᱟ ᱪᱟᱵᱟ ᱞᱮᱠᱷᱟᱡ ᱫᱚ ᱦᱩᱭᱩᱜᱼᱟ ᱯᱚᱱᱫᱽᱨᱚ ᱟᱜᱚᱥᱛ ᱟᱞᱮ ᱱᱚᱣᱟ ᱫᱤᱢᱯᱟ ᱫᱤᱣᱟᱥ ᱵᱟᱵᱚᱱ ᱠᱷᱤᱞᱟᱭᱮᱫᱮᱭᱟ ᱱᱚᱰᱮ ᱮᱸ ᱜᱨᱟᱢ ᱨᱮ
ᱟᱪᱪᱷᱟ ᱟᱪᱪᱷᱟ ᱛᱚ ᱜᱚᱢᱠᱮ ᱟᱵᱮᱱ ᱫᱚ ᱚᱠᱟ ᱴᱚᱴᱷᱟ ᱠᱷᱚᱱᱟᱜ ᱵᱮᱱ ᱢᱮᱱᱮᱫ ᱠᱟᱱ ᱛᱟᱦᱮᱸ
ᱟᱥᱟᱢ ᱠᱷᱚᱱᱟᱜ᱾
ᱟᱥᱟᱢ ᱠᱚᱱᱟᱭ
ᱦᱳᱭ ᱾
ᱟᱪᱪᱷᱟ ᱟᱥᱟᱢ ᱠᱷᱚᱱᱟᱜ ᱛᱟᱦᱚᱞᱮ
ᱦᱳᱭ᱾
ᱠᱟᱨᱭᱟ ᱮᱯᱥ ᱛᱮᱜᱮ ᱱᱚᱛᱮ ᱜᱚᱴᱟ ᱴᱚᱴᱷᱟ ᱱᱚᱭᱟ ᱠᱚ ᱜᱟᱞᱢᱟᱨᱟᱣ ᱧᱟᱢᱚ ᱦᱩᱭᱩᱜ ᱠᱟᱱᱟ᱾ ᱧᱟᱯᱟᱢᱚᱜ ᱠᱟᱱᱟᱵᱚᱱ
ᱵᱟᱝ ᱵᱟᱝ ᱟᱥᱟᱢ ᱫᱚ ᱵᱟᱹᱧ ᱢᱮᱱᱮᱫᱼᱟ ᱤᱧ ᱢᱟ ᱳᱭᱮᱥᱴ ᱵᱮᱝᱜᱚᱞ
ᱱᱚᱛᱮ ᱟᱥᱟᱢ ᱨᱮᱭᱟᱜ ᱨᱚᱲ ᱞᱮᱠᱟ ᱜᱮ ᱟᱸᱡᱚᱢᱚᱜ ᱠᱟᱱᱟ ᱥᱮ ᱟᱵᱮᱱᱟᱜ ᱦᱚᱸ
ᱦᱮᱸ ᱚᱱᱟᱜᱮ ᱵᱟᱞᱤᱝ ᱜᱩᱱᱟᱱ ᱟᱞᱤᱧ ᱢᱟ ᱜᱩᱱᱟᱱ ᱱᱚᱜ ᱠᱟᱱᱟ ᱡᱮ ᱟᱵᱮᱱ ᱫᱚ ᱟᱞᱟᱝ ᱫᱚ ᱪᱮᱫ ᱢᱤᱫ ᱴᱚᱴᱷᱟ ᱨᱮᱧ ᱠᱟᱱ ᱜᱮᱭᱟ ᱥᱮ ᱪᱮᱫ ᱚᱱᱠᱟᱞᱤᱧ ᱚᱱᱠᱟᱞᱤᱧ ᱢᱟᱞᱤᱧ ᱦᱩᱫᱤᱥᱚᱜ ᱠᱟᱱᱟ ᱦᱮᱸ ᱦᱮᱸ ᱮᱫᱮᱸᱟᱵᱚ ᱛᱟᱦᱚᱞᱮ ᱟᱵᱚ ᱚᱭᱮᱥᱴ ᱵᱮᱝᱜᱚᱞ ᱮᱱ ᱟᱥᱟᱢ ᱢᱟᱱᱮ ᱯᱨᱟᱭ ᱥᱮᱢ ᱥᱮᱢ ᱠᱟᱪᱷᱟ ᱠᱟᱪᱷᱤ ᱨᱳᱰ ᱦᱮᱸ ᱥᱮ ᱵᱟᱝ
ᱦᱮᱸ ᱦᱮᱸ
ᱦᱮᱸ ᱚᱱᱠᱟ ᱡᱷᱟᱲᱠᱷᱚᱱᱰ ᱥᱮᱫ ᱢᱟ ᱪᱮᱫ ᱞᱮᱠᱟ ᱪᱚᱝ ᱡᱩᱫᱟᱹ ᱧᱚᱜ ᱠᱚ ᱨᱚᱲᱟ᱾ ᱟᱨ ᱚᱱᱛᱮ ᱯᱩᱨᱩᱞᱤᱭᱟᱹ ᱥᱟᱭᱤᱰ ᱫᱚ ᱡᱩᱫᱟᱹ ᱧᱚᱜ ᱠᱚ ᱨᱚᱲᱮ ᱨᱚᱲᱟ᱾
ᱮᱸ ᱩᱲᱤᱥᱟ ᱨᱮᱱ ᱥᱟᱞᱟᱜ ᱦᱚᱧ ᱜᱟᱞᱢᱟᱨᱟᱣ ᱧᱟᱯᱟᱢ ᱮᱱᱟ ᱤᱱᱟᱹ ᱠᱟᱛᱮᱜ ᱡᱷᱟᱲᱠᱷᱚᱸᱰ ᱴᱟ ᱛᱟᱞ ᱱᱚᱜᱚᱨ ᱨᱮᱱ ᱥᱟᱞᱟᱜ ᱦᱚᱸᱧ ᱜᱟᱞᱢᱟᱨᱟᱣ ᱧᱟᱯᱟᱢ ᱱᱟ᱾
ᱦᱩᱸ ᱦᱩᱸ ᱟ ᱜᱩᱢ
ᱟᱫᱚ ᱱᱟᱥᱮ ᱠᱟᱛᱷᱟ ᱦᱚᱸ ᱚᱱᱛᱮ ᱟᱨ ᱱᱚᱛᱮᱱᱟᱜ ᱠᱟᱛᱷᱟ ᱠᱚ ᱵᱟᱝ ᱢᱤᱞᱟᱹᱣ ᱧᱚᱜᱚᱜ ᱠᱟᱱᱟ᱾
ᱮᱸ ᱫᱮᱵᱮ ᱫᱮᱵᱮ ᱫᱚ᱾
ᱟᱨ ᱴᱷᱤᱠᱟᱹ ᱠᱟᱭᱛᱮ ᱟᱯᱮ ᱵᱮᱝᱜᱚᱞ ᱠᱷᱚᱱᱟᱜ ᱜᱮ ᱢᱮᱱᱟᱜ ᱯᱮᱭᱟ ᱱᱚᱣᱟ ᱠᱟᱨᱭᱟ ᱮᱯ ᱨᱮ᱾
ᱩ ᱦᱩᱝ
ᱦᱮᱸ ᱟᱥᱟᱢ ᱨᱮ ᱠᱷᱟᱹᱞᱤ ᱢᱤᱫᱴᱮᱡ ᱜᱤ ᱧᱟᱢ ᱞᱮᱫᱮᱭᱟ᱾
ᱩᱻᱩ
ᱟᱨ ᱮᱸ ᱮᱰᱨᱮᱥ ᱫᱚ ᱵᱟᱭ ᱞᱟᱹᱭᱫᱟ ᱵᱟᱝ ᱱᱚᱣᱟ ᱨᱮ ᱜᱮ ᱞᱤᱧ ᱜᱟᱯᱟᱞ ᱢᱟᱨᱟᱣ ᱞᱮᱱᱟ ᱟᱢ ᱚᱠᱟ ᱨᱮᱱ ᱠᱟᱱᱟᱢ ᱵᱟᱝ ᱠᱟᱱᱟᱢ ᱛᱚ ᱱᱟᱢᱵᱟᱨ᱾ ᱮᱸᱻ ᱧᱮᱞᱚᱜ ᱠᱟᱱᱟ ᱯᱮ?
ᱚᱠᱟᱨᱮ ᱢᱮᱱᱟᱢᱟ?
ᱟᱫᱚ ᱚᱱᱟ ᱱᱟᱢᱵᱟᱨ ᱜᱮ ᱛᱚ ᱢᱮᱱᱟᱜᱼᱟ ᱜᱚᱢᱠᱮ ᱱᱟᱢᱵᱟᱨ ᱚᱱᱟ ᱥᱤᱨᱤᱭᱟᱞ ᱱᱟᱢᱵᱟᱨ ᱯᱚᱨᱛᱷᱚᱢ ᱨᱮᱭᱟᱜ ᱥᱮᱢ ᱥᱮᱢ ᱜᱮᱭᱟ ᱥᱮ
ᱦᱩᱸ ᱦᱩᱸ ᱦᱩᱸ ᱟᱪᱪᱷᱟ ᱟᱪᱪᱷᱟ
ᱱᱚᱣᱟ ᱯᱞᱮᱴᱯᱷᱚᱨᱚᱢ ᱮᱸ ᱵᱩᱜᱤᱴᱤᱨᱮ ᱜᱟᱯᱟᱞᱢᱟᱨᱟᱣ ᱞᱮᱠᱟᱛᱮ ᱟᱹᱰᱤ ᱜᱟᱱ ᱦᱚᱲ ᱥᱟᱞᱟᱜ ᱚᱱᱠᱟᱱᱟᱜ ᱜᱟᱯᱟᱞ ᱢᱟᱨᱟᱣ ᱦᱩᱭᱱᱟ ᱟᱨ ᱟᱹᱰᱤᱜᱟᱱ ᱢᱟᱱᱮ᱾ ᱟ ᱟᱠᱚ ᱚᱱᱟ ᱠᱚᱨᱮᱱᱟᱜ ᱟᱠᱚ ᱴᱚᱴᱷᱟ ᱨᱮ ᱪᱮᱫ ᱞᱮᱠᱟ ᱯᱚᱨᱤᱥᱛᱷᱤᱛᱤ ᱪᱟᱞᱟᱜ ᱠᱟᱱᱟ ᱪᱮᱫ ᱠᱚ ᱪᱮᱠᱟᱭᱮ ᱠᱟᱱᱟ ᱵᱟᱠᱚ ᱪᱮᱠᱟᱭᱮ ᱠᱟᱱᱟ ᱮᱠ ᱱᱟ ᱱᱩᱠᱩ ᱪᱮᱛᱟᱱ ᱨᱮ ᱜᱟᱯᱟᱞ ᱢᱟᱨᱟᱣ ᱟᱹᱰᱤ ᱡᱟᱹᱥᱛᱤ ᱟᱨ ᱵᱟᱠᱷᱟᱜ ᱱᱚᱭᱟ᱾ ᱦᱮᱸ ᱯᱞᱟᱴᱯᱷᱚᱨᱚᱢ ᱵᱟᱝ ᱛᱟᱦᱮᱸ ᱠᱚᱜᱼᱟ ᱦᱩᱱᱟᱝ ᱛᱚ ᱱᱚᱝᱠᱟᱱ ᱟᱜ ᱜᱟᱯᱟᱞ ᱢᱟᱨᱟᱣ ᱦᱚᱸ ᱵᱟᱝ ᱦᱩᱭ ᱠᱚᱜᱼᱟ ᱟᱨ ᱚᱱᱠᱟ ᱵᱩᱡᱷᱟᱹᱣ ᱠᱚ ᱵᱟᱝ ᱛᱟᱦᱮᱸ ᱠᱚᱜᱼᱟ᱾
ᱦᱮᱸ ᱦᱮᱸ ᱦᱮᱸ ᱴᱷᱤᱠ ᱴᱷᱤᱠ ᱴᱷᱤᱠ
ᱟᱫᱚ ᱚᱱᱟ ᱪᱟᱥ ᱵᱟᱥ ᱚᱱᱟ ᱨᱮᱭᱟᱜ ᱠᱟᱛᱷᱟ ᱚᱱᱠᱟ ᱠᱚ ᱠᱩᱠᱞᱤ ᱠᱟᱱᱟ ᱥᱮ ᱪᱮᱫ ᱠᱚ ᱯᱮ ᱪᱟᱥ ᱜᱮᱭᱟ ᱟᱫᱚ᱾ ᱰᱷᱮᱨ ᱠᱟᱭ ᱛᱮᱢᱟ ᱟᱞᱮ ᱦᱳᱲᱳ ᱜᱮᱞᱮ ᱪᱟᱥ ᱜᱮᱭᱟ ᱥᱚᱸᱜᱮ ᱛᱮ ᱮᱸ ᱦᱳᱲᱳ ᱨᱮᱢᱟ ᱰᱷᱮᱨ ᱠᱷᱟᱹᱴᱱᱤ ᱢᱮᱱᱟᱜᱼᱟ ᱛᱚ ᱟᱞᱮ ᱵᱟᱜᱟᱱ ᱦᱚᱸ ᱞᱮ ᱵᱟᱜᱟᱱ ᱜᱮᱭᱟ ᱟᱫᱚ ᱠᱚ ᱢᱮᱱᱟ ᱪᱮᱫ ᱯᱮ ᱵᱟᱜᱟᱱᱼᱮᱫ ᱠᱟᱱᱟ ᱟᱞᱮ ᱫᱚ ᱜᱳ ᱞᱮ ᱵᱟᱜᱟᱱ ᱫᱟ ᱟᱫᱚ᱾ ᱜᱩᱣᱟᱹ ᱢᱟᱱᱮ ᱫᱚ ᱪᱮᱫ ᱠᱟᱱᱟ
ᱦᱮᱸ ᱦᱮᱸ ᱜᱩᱣᱟᱹ ᱮᱠᱫᱚᱢ ᱮᱠᱫᱚᱢ ᱦᱮᱸ
ᱟᱫᱚ ᱤᱧᱤᱧ ᱪᱟᱞᱟᱣ ᱵᱟᱲᱟᱜ ᱜᱮᱭᱟ ᱥᱮ ᱚᱱᱛᱮ ᱤᱭᱟᱹ ᱥᱮᱫ ᱡᱷᱟᱲᱠᱷᱚᱸᱰ ᱥᱮᱫ ᱟᱫᱚ ᱚᱱᱛᱮ ᱨᱮ ᱢᱤᱫ ᱴᱮᱡ ᱤᱭᱟᱹ ᱢᱮᱱᱟᱜᱼᱟ ᱛᱤᱨᱤᱞ ᱠᱚ ᱢᱮᱛᱟᱣᱟᱜ ᱠᱟᱱᱟ ᱛᱚ ᱛᱤᱨᱤᱞ ᱟᱨ ᱫᱚ ᱧᱮᱞ ᱛᱮ ᱥᱟᱹᱜᱤᱧ ᱠᱷᱚᱱ ᱫᱚ ᱥᱮᱢ ᱥᱮᱢ ᱜᱮ ᱧᱮᱞᱚᱜᱼᱟ
ᱟᱫᱚ ᱵᱷᱤᱛᱨᱤ ᱨᱮ ᱫᱟᱱᱟ ᱛᱮᱫ ᱫᱚ ᱡᱩᱫᱟᱹ ᱜᱮᱭᱟ ᱵᱟᱝ ᱟᱫᱚ ᱚᱱᱟ ᱟᱭᱰᱤᱭᱟ ᱱᱚᱣᱟ ᱦᱤᱥᱟᱹᱵ ᱛᱮ ᱧᱮᱞᱚᱜᱚᱜᱼᱟ ᱞᱮᱠᱟᱜ ᱜᱮ ᱧᱮᱞᱚᱜᱚᱜᱼᱟ ᱟᱨ ᱤᱱᱟᱹ
ᱟᱪᱪᱷᱟ ᱟᱪᱪᱷᱟ ᱜᱚᱝᱠᱮ ᱟᱸᱥᱟᱢ ᱛᱚ ᱦᱮᱸ ᱟᱵᱮᱱ ᱢᱟ ᱟᱸᱥᱟᱢ ᱠᱷᱚᱱᱟᱜ ᱵᱮᱱ ᱢᱮᱱ ᱫᱟ ᱛᱚ
ᱦᱳᱭ
ᱟᱸᱥᱟᱢ ᱟᱸᱥᱟᱢ ᱦᱤᱢᱟᱪᱚᱞ ᱚᱱᱛᱮ ᱦᱤᱢᱟᱪᱚᱞ ᱯᱨᱚᱫᱮᱥ ᱥᱮᱫ ᱫᱚ ᱦᱚᱲ ᱠᱚᱫᱚ ᱵᱟᱹᱱᱩᱜ ᱠᱚᱣᱟ ᱦᱚᱲ ᱚᱨᱩᱱᱟᱪᱚᱞ ᱥᱮ ᱦᱤᱢᱟᱪᱚᱞ ᱦᱚᱸ
ᱦᱮᱸ ᱚᱨᱩᱱᱟᱪᱚᱞ ᱢᱮᱱᱟᱜ ᱠᱚᱣᱟ ᱦᱤᱢᱟᱪᱚᱞ ᱢᱟ ᱱᱚᱛᱮ ᱨᱮ ᱵᱟᱹᱱᱩᱜᱼᱟ
ᱚ ᱦᱤᱢᱟᱪᱚᱞ ᱚᱨᱩᱱᱟᱪᱚᱞ
ᱚᱨᱩᱱᱟᱪᱚᱞ ᱨᱮ ᱦᱚᱲ ᱢᱮᱱᱟᱜ ᱠᱚᱣᱟ
ᱢᱟᱱᱮ ᱟᱵᱚ ᱦᱚᱲ ᱚᱱᱛᱮ
ᱦᱮᱸ ᱥᱟᱱᱛᱟᱞ ᱦᱮᱱᱟᱜ ᱠᱚᱣᱟ ᱚᱨᱩᱱᱟᱪᱚᱞ ᱨᱮ ᱦᱮᱱᱟᱜ ᱠᱚᱣᱟ ᱨᱮ ᱢᱮᱱᱟᱜ ᱠᱚᱣᱟ ᱛᱨᱤᱯᱩᱨ ᱨᱮ ᱢᱮᱱᱟᱜ ᱠᱚᱣᱟ ᱱᱟᱜᱟᱞᱮᱱᱰ ᱦᱚᱸ ᱢᱮᱱᱟᱜ ᱠᱚᱣᱟ
ᱱᱟᱜᱟᱞᱮᱱᱰ ᱨᱮ ᱢᱮᱱᱟᱜ ᱠᱚᱣᱟ
ᱦᱩᱸ
ᱡᱚᱠᱷᱚᱱ ᱟᱞᱮ ᱱᱚᱰᱮ ᱫᱩ ᱦᱟᱡᱟᱨ ᱵᱟᱨᱚ ᱨᱮ ᱚᱞ ᱪᱤᱠᱤ ᱟᱹᱜᱩ ᱠᱮᱫᱟ ᱟᱞᱮ ᱡᱷᱟᱨᱠᱷᱚᱸᱰ ᱠᱷᱚᱱᱟᱜ
ᱫᱩ ᱦᱟᱡᱟᱨ ᱵᱟᱨᱚ ᱠᱷᱚᱡ ᱟᱜ ᱟᱞᱮ ᱱᱚᱣᱟ ᱟᱹᱰᱤ ᱤᱥᱯᱤᱴ ᱞᱮ ᱯᱨᱚᱪᱟᱨ ᱯᱟᱥᱱᱟᱣ ᱠᱮᱫᱟ ᱞᱮ ᱛᱚ ᱚᱝᱠᱟ ᱚᱝᱠᱟ ᱛᱮ ᱚᱝᱠᱟ ᱚᱝᱠᱟ ᱛᱮ ᱛᱟᱭᱚᱢ ᱛᱮ ᱥᱳᱥᱟᱞ ᱢᱤᱰᱤᱭᱟ ᱠᱚ ᱨᱮ ᱦᱚᱸ ᱧᱮᱞ ᱱᱟᱥᱮ ᱚᱱᱟ ᱠᱚᱨᱮ ᱦᱚᱸ ᱦᱚᱲ ᱢᱮᱱᱟᱜ ᱠᱚᱣᱟ ᱛᱚ ᱚᱱᱟ ᱠᱚᱨᱮ ᱦᱟᱹᱵᱤᱡ ᱟᱞᱮ ᱪᱟᱞᱟᱣ ᱱᱟ ᱟᱨ ᱞᱮ ᱯᱨᱚᱪᱟᱨ ᱠᱮᱫᱟ ᱟᱫᱚ ᱱᱤᱛᱚᱜ ᱚᱱᱟ